ᱦᱮᱞᱳ
ᱦᱮᱸ ᱦᱮᱞᱳ ᱜᱚᱝᱠᱮ ᱟᱸᱡᱚᱢᱚᱜ ᱠᱟᱱᱟ
ᱟᱪᱪᱷᱟ ᱡᱚᱦᱟᱨ ᱜᱮ,
ᱡᱚᱦᱟᱨ ᱜᱮ ᱦᱮᱸ
ᱦᱮᱸ ᱟᱨ ᱫᱤᱭᱮ ᱥᱟᱹᱜᱩᱱ ᱧᱤᱫᱟᱹ
ᱥᱟᱹᱜᱩᱱ ᱧᱤᱫᱟᱹ ᱱᱤᱛᱚᱜ ᱢᱟ
ᱦᱮᱸ ᱫᱤᱭᱮ ᱛᱟᱦᱚᱞᱮ ᱪᱮᱜ ᱵᱮᱱ ᱪᱤᱠᱟᱹᱭ ᱮᱫᱟ ᱱᱤᱛᱚᱜ ᱫᱚᱼᱼ
ᱱᱚᱛᱮ ᱢᱟᱴᱷ ᱥᱮᱱ ᱨᱮ ᱫᱩᱲᱩᱵ ᱵᱟᱲᱟ ᱦᱩᱭ ᱠᱟᱱᱟ ᱟᱹᱰᱤ ᱜᱟᱱ ᱜᱚᱨᱚᱢ ᱜᱮ ᱞᱚᱞᱚ ᱜᱮ ᱵᱩᱡᱷᱟᱹᱜ ᱠᱟᱱᱟ ᱛᱚ ᱛᱮᱦᱮᱧ ᱢᱟ ᱟᱹᱲᱤ ᱡᱳᱨ ᱥᱤᱛᱩᱝ ᱞᱮᱜ ᱟᱭ
ᱚ ᱟᱨᱼᱼ
ᱦᱩᱭ ᱠᱟᱱᱟ
ᱟᱪᱪᱷᱟ ᱫᱚᱭ ᱮᱠᱞᱟ ᱜᱮᱥᱮ ᱟᱨᱚ ᱟᱵᱚ ᱜᱟᱛᱮ ᱥᱟᱶ᱾
ᱜᱟᱛᱮ ᱥᱟᱶᱜᱮ ᱮᱠᱞᱟ ᱫᱚ ᱱᱚᱛᱮ ᱫᱚ ᱦᱤᱡᱩᱜ ᱵᱟᱝ ᱜᱟᱱᱚᱜ-ᱟ᱾ ᱟᱹᱲᱤᱜᱟᱱ ᱦᱟᱹᱛᱤ ᱢᱮᱱᱟᱜ ᱟᱠᱟᱫ ᱠᱚᱣᱟ ᱥᱮ,
ᱚ ᱦᱟᱹᱛᱤ ᱫᱚ ᱵᱟᱝ᱾
ᱚ ᱟᱞᱮ ᱫᱤᱥᱚᱢ ᱫᱚ ᱟᱹᱲᱤ ᱡᱳᱨ ᱦᱟᱹᱛᱤ ᱢᱮᱱᱟᱜ ᱟᱠᱟᱫ ᱠᱚᱣᱟ᱾
ᱚ ᱟᱯᱮ ᱫᱤᱥᱚᱢ ᱫᱚ ᱦᱟᱹᱛᱤ ᱠᱚ ᱢᱚᱱᱮ ᱛᱟᱦᱚᱞᱮ ᱤᱭᱟᱹ ᱠᱚ ᱚᱱᱟ ᱵᱤᱨ ᱠᱚ ᱵᱮᱥᱤ ᱢᱮᱱᱟᱜᱼᱟ ᱵᱟᱝ᱾
ᱦᱩᱸ ᱟᱨ ᱵᱤᱨ ᱫᱷᱟᱨᱮ ᱜᱮᱛᱟᱞᱮ ᱚᱲᱟᱜ ᱫᱚ᱾
ᱵᱤᱨ ᱫᱷᱟᱨᱮ ᱨᱮᱜᱮ ᱵᱟᱝ?
ᱦᱩᱸ
ᱟᱜ ᱤᱭᱟᱹ ᱛᱟᱦᱚᱞᱮ ᱡᱚᱢ ᱵᱟᱲᱟᱣ ᱠᱟᱫᱟ ᱵᱮᱱ ᱥᱮ ᱵᱟᱝ?
ᱡᱚᱢ ᱵᱟᱲᱟ ᱵᱟᱝ ᱦᱩᱭ ᱠᱟᱱᱟ ᱟᱫᱚ ᱧᱤᱛᱚᱜ ᱱᱚᱛᱮ ᱠᱷᱚᱱ ᱥᱮᱱ ᱠᱟᱛᱮᱜ ᱡᱚᱢ ᱵᱟᱲᱟ ᱦᱩᱭᱩᱜ-ᱟ᱾
ᱚ ᱟᱫᱚ ᱛᱟᱦᱚᱞᱮ ᱟᱵᱮᱱ ᱫᱚ ᱚᱠᱟᱭ ᱥᱮᱱ ᱵᱮᱱ ᱯᱟᱲᱟᱜ ᱠᱟᱱᱟ᱾
ᱦᱮᱸ
ᱟᱹᱛᱩ ᱫᱤᱥᱚᱢ ᱫᱚ ᱟᱵᱮᱱ ᱫᱚ ᱚᱠᱟ ᱥᱮᱫ?
ᱟᱹᱛᱩ ᱫᱤᱥᱚᱢ ᱦᱚᱸ ᱟᱵᱚ ᱱᱚᱣᱟ ᱞᱳᱠᱟᱞ ᱜᱮ ᱠᱟᱱᱟᱢ᱾
ᱚ
ᱱᱚᱛᱮ ᱫᱚ ᱵᱤᱨ ᱫᱤᱥᱚᱢ ᱤᱭᱟᱹ ᱛᱚ ᱚᱱᱟᱛᱮ ᱟᱫᱚ ᱱᱚᱛᱮ ᱫᱚ ᱡᱟᱹᱥ- ᱛᱤ ᱮᱠᱞᱟ ᱠᱚ ᱚᱱᱟ ᱢᱟᱴ ᱠᱚᱨᱮ ᱦᱤᱡᱩᱜ ᱵᱟᱝ ᱜᱟᱱᱚᱜ-ᱟ ᱡᱟᱹᱥᱛᱤ ᱦᱟᱹᱛᱤ ᱢᱮᱱᱟᱜ ᱟᱠᱟᱫ ᱠᱚᱣᱟ᱾ ᱦᱚᱜ-ᱚᱭ ᱱᱤᱛᱜᱮ ᱜᱨᱩᱯ ᱨᱮ ᱠᱚ ᱮᱢ ᱞᱮᱫ ᱛᱟᱦᱮᱸᱱ ᱥᱟᱴ ᱥᱳᱛᱛᱳᱨ ᱴᱤ ᱟᱨ ᱢᱤᱫ ᱟᱛᱳ ᱥᱮᱱ ᱦᱟᱱᱛᱮ ᱠᱚ ᱪᱟᱞᱟᱣ ᱮᱱᱟ᱾
ᱚ ᱟᱫᱚ ᱟᱫᱚ ᱟᱯᱮ ᱠᱚᱫᱚ ᱛᱟᱦᱚᱞᱮ ᱩᱱᱠᱩ ᱠᱚᱦᱚᱸ ᱧᱮᱞ ᱧᱮᱞ ᱛᱮᱦᱚᱸ ᱯᱮ ᱤᱭᱟᱹ ᱦᱮᱣᱟ ᱧᱚᱜ ᱠᱟᱱᱟ ᱟᱨᱠᱤ ᱢᱟᱱᱮ ᱩᱱᱟᱹᱜ ᱡᱟᱹᱥᱛᱤ ᱦᱚᱸ ᱵᱟᱯᱮ ᱵᱚᱛᱚᱨᱚᱜ-ᱟ ᱡᱟᱹᱱᱤᱡ᱾
ᱵᱟᱝᱜᱮ ᱚᱦᱚᱜ ᱚᱦᱚᱜ ᱦᱮᱣᱟ ᱢᱟᱱᱮ ᱫᱚ ᱪᱮᱫ ᱱᱚᱜ-ᱚᱭ ᱪᱮᱜ ᱤᱧ ᱞᱟᱹᱭᱟᱢᱟ ᱰᱟᱝᱨᱤ ᱠᱟᱲᱟ ᱞᱮᱠᱟ᱾ ᱥᱤᱧ ᱢᱟᱨᱥᱟᱞ ᱥᱤᱧ ᱢᱟᱨᱥᱟᱞ ᱦᱚᱸ ᱟᱹᱛᱩ ᱠᱩᱞᱦᱤ ᱛᱮᱠᱚ ᱦᱮᱡ ᱥᱮᱱᱚᱜ ᱜᱮᱭᱟ᱾ ᱚᱝᱠᱟ ᱦᱮᱜ ᱚᱝᱠᱟ ᱦᱮᱣᱮ ᱚᱝᱠᱟ ᱦᱮᱣᱟ ᱟᱫᱚ ᱧᱮᱞ ᱧᱮᱞ ᱛᱮ ᱦᱮᱣᱟ ᱦᱩᱭ ᱠᱟᱱᱟ᱾
ᱟᱪᱪᱷᱟ ᱟᱨ ᱫᱤᱭᱮ ᱟᱞᱮ ᱥᱮᱱ ᱢᱟ ᱩᱱᱠᱩ ᱠᱚᱢᱟ ᱟᱹᱰᱤ ᱜᱮᱞᱮ ᱵᱚᱛᱚᱨ ᱟᱠᱚ ᱥᱮ ᱟᱹᱰᱤ ᱜᱮ ᱡᱟᱹᱥᱛᱤ ᱜᱮ ᱡᱮ ᱱᱚᱱ- ᱛᱮ ᱨᱮᱫᱚ ᱵᱟᱹᱱ ᱵᱟᱹᱱᱩᱜ ᱞᱮᱠᱟ ᱵᱟᱹᱱᱩᱜ ᱟᱠᱟᱜ ᱠᱚᱣᱟ ᱥᱮ᱾
ᱦᱩᱸ ᱦᱳᱭ ᱟ- ᱯᱮᱥᱮᱱ ᱫᱚ ᱩᱝᱠᱩ ᱫᱚ ᱵᱟᱯᱮ ᱧᱮᱞ ᱟᱠᱟᱫ ᱠᱚᱣᱟ ᱢᱮᱱᱠᱷᱟᱱ ᱟᱞᱮ ᱫᱚ ᱩᱝᱠᱩ ᱫᱚ ᱚᱱᱮᱧ ᱞᱟᱹᱭᱟᱢ ᱠᱟᱱ ᱫᱚ ᱰᱟᱹᱝᱨᱤ ᱠᱟᱲᱟ ᱞᱮᱠᱟ᱾
ᱚᱝᱠᱟ ᱜᱮ ᱜᱚᱴ ᱜᱚᱴ ᱠᱚ ᱦᱤᱡᱩᱜ-ᱟ᱾ ᱫᱟᱜ ᱧᱩ ᱠᱚᱠᱚ ᱦᱤᱡᱩᱜ-ᱟ ᱱᱚᱣᱟ ᱵᱟᱸᱫᱷ ᱠᱚᱨᱮ ᱫᱟᱜ ᱠᱚᱠᱚ ᱧᱩᱭᱟ ᱟᱨ ᱦᱚᱸ ᱵᱤᱨ ᱠᱚ ᱵᱚᱞᱚᱱᱟ ᱦᱟᱸᱜ᱾
ᱟᱪᱪᱷᱟ ᱱᱚᱝᱠᱟ ᱜᱮ ᱢᱤᱫ ᱫᱷᱟᱣ ᱱᱚᱝᱠᱟ ᱠᱚ ᱞᱟᱹᱭ ᱱᱚᱸᱛᱮ ᱢᱤᱫ ᱫᱷᱟᱣ ᱠᱚ ᱦᱮᱡ ᱞᱮᱱᱟ ᱥᱮ ᱢᱤᱫᱴᱮᱱ ᱜᱮ ᱦᱮᱡ ᱞᱮᱱᱟ ᱞᱟᱹᱭᱟ ᱠᱚ᱾ ᱩᱱᱤ ᱧᱮᱞ ᱞᱟᱹᱜᱤᱫ ᱛᱮ ᱱᱚᱝᱠᱟ ᱡᱟᱹᱥᱛᱤ ᱦᱚᱲ ᱥᱮ ᱱᱚᱝᱠᱟ ᱡᱮ ᱚᱱᱟ ᱵᱤᱨ ᱱᱚᱝᱠᱟ ᱟᱫᱚ ᱢᱤᱫᱴᱮᱡ ᱵᱟᱨᱭᱟ ᱠᱚ ᱦᱮᱡ ᱞᱮᱱᱠᱷᱟᱡ ᱠᱚ ᱞᱟᱹᱭ ᱜᱮᱭᱟ ᱥᱮ ᱟᱹᱰᱤ ᱜᱮᱠᱚ ᱩᱛᱯᱟᱛᱟ ᱥᱮ ᱪᱮᱜ ᱚᱝᱠᱟ ᱠᱚ ᱞᱟᱹᱭ ᱛᱟᱦᱮᱱ ᱟᱫᱚ ᱥᱮ ᱛᱚᱠᱷᱚᱱ ᱦᱚᱸ ᱩᱱᱤ ᱦᱚᱸ ᱛᱚᱠᱷᱚᱱ ᱫᱚ ᱢᱟᱱᱮ ᱟᱹᱰᱤ ᱠᱤᱪᱷᱩ ᱫᱟᱨᱮ ᱨᱟᱹᱯᱩᱫ ᱛᱮ ᱤᱭᱟᱹᱛᱮ ᱢᱟᱱᱮ᱾ ᱵᱤᱥᱟᱞ ᱢᱟᱱᱮ ᱢᱤᱫᱴᱮᱱ ᱠᱚ ᱦᱮᱡ ᱞᱮᱱ ᱠᱷᱟᱡ ᱥᱮ ᱪᱮᱫ ᱚᱱᱠᱟ ᱠᱚ ᱞᱟᱹᱭ ᱛᱟᱦᱮᱱ᱾
ᱦᱳᱭ ᱱᱩᱠᱩ ᱫᱚ ᱟᱹᱰᱤ-ᱟᱹᱱ ᱢᱟᱱᱮ ᱨᱟᱹᱜᱤ ᱦᱚᱪᱚ ᱞᱮᱠᱷᱟᱱᱮᱢ ᱢᱟ ᱟᱹᱰᱤ ᱡᱳᱨ ᱠᱚ ᱨᱟᱹᱜᱤᱜ-ᱟ ᱵᱟᱝᱠᱷᱟᱱ ᱫᱚᱠᱚ ᱴᱷᱤᱠ ᱜᱮᱭᱟ᱾ ᱟᱢ ᱡᱩᱫᱤ ᱱᱚᱣᱟ ᱢᱟᱱᱮ ᱩᱱᱤ ᱥᱟᱶ ᱡᱩᱫᱤᱢ ᱠᱷᱮᱞᱟᱢ ᱩᱱᱤ ᱢᱟᱱᱮ ᱵᱤᱨᱚᱠᱛᱚ ᱦᱚᱪᱚᱭ ᱮᱭᱟᱢ ᱟᱹᱰᱤ ᱩᱱᱤ ᱨᱟᱹᱜᱤᱜ ᱟᱭ ᱛᱚ ᱟᱫᱚ ᱮᱠᱫᱚᱢ ᱩᱱ ᱡᱚᱦᱚ ᱩᱱᱤ ᱫᱚ ᱮᱠᱫᱚᱢ ᱢᱟᱱᱮ ᱦᱚᱲ ᱥᱮᱱᱜ ᱫᱟᱹᱲ ᱦᱤᱡᱩᱜᱼ ᱟᱭ ᱮᱴᱟᱜ ᱢᱟᱱᱮ ᱦᱚᱲ ᱞᱚᱠᱠᱷᱚ ᱠᱟᱛᱮᱮᱫ ᱜᱮ ᱦᱤᱡᱩᱜ ᱟᱭ ᱾ ᱟᱨ ᱡᱩᱫᱤ ᱥᱟᱵ ᱟᱠᱟᱫ ᱢᱮᱭᱟ ᱢᱮᱱᱠᱷᱟᱱ ᱟᱢ ᱫᱚ ᱜᱡᱮᱨ ᱪᱟᱵᱟ ᱩᱛᱟᱹᱨ ᱢᱮᱭᱟᱭ ᱾
ᱦᱮᱸ ᱟᱨ ᱩᱱᱠᱩᱣᱟᱜ ᱛᱚ ᱩᱱᱠᱩ ᱥᱮ ᱞᱟᱹᱴᱩ ᱢᱟᱱᱮ ᱪᱤᱞᱤ ᱢᱟᱱᱮ ᱧᱮᱞ ᱛᱮᱦᱚᱸ ᱢᱟᱱᱮ ᱡᱟᱦᱟᱸᱭ ᱵᱟᱢ ᱧᱮᱞ ᱵᱟᱲᱟ ᱠᱟᱭᱟ ᱧᱮᱞ ᱛᱮᱦᱚᱢ ᱚᱠᱫᱷᱮᱠ ᱵᱚᱛᱚᱨ ᱠᱟᱛᱮᱮᱫ ᱮᱢ ᱢᱟᱱᱮ ᱡᱤᱣᱤ ᱫᱚ ᱩᱰᱩᱝ ᱠᱚᱜᱼᱟ ᱦᱮᱸ ᱥᱮ ᱾
ᱯᱩᱨᱟᱹ ᱮᱠᱫᱚᱢ ᱾ ᱚᱠᱚᱭ ᱡᱮᱢᱚᱱ ᱟᱯᱮ ᱠᱚ ᱥᱮ ᱟᱯᱮ ᱠᱚ ᱫᱤᱥᱚᱢ ᱨᱮᱫᱚ ᱱᱩᱠᱩ ᱠᱚ ᱡᱤᱱᱤᱥ ᱠᱚᱫᱚ ᱵᱟᱠᱚ ᱥᱮᱱᱚᱜᱼᱟ ᱾
ᱵᱟᱝ ᱵᱟᱝ ᱾
ᱦᱩᱸ ᱟᱨ ᱟᱯᱮ ᱫᱚ ᱱᱩᱠᱩ ᱠᱚᱯᱮ ᱧᱮᱞ ᱞᱮᱠᱚ ᱠᱷᱟᱱ ᱵᱚᱛᱚᱨ ᱯᱮ ᱵᱩᱡᱷᱟᱹᱣᱟ ᱢᱮᱱᱠᱷᱟᱱ ᱟᱞᱮ ᱫᱚ ᱧᱮᱞ ᱧᱮᱞ ᱛᱮᱞᱮ ᱦᱮᱣᱟ ᱪᱟᱵᱟ ᱟᱠᱟᱱᱟ ᱚᱱᱟᱛᱮ ᱟᱞᱮ ᱫᱚ ᱢᱟᱱᱮ ᱧᱮᱞ ᱨᱮᱦᱚᱸ ᱩᱱᱟᱹᱜ ᱵᱚᱛᱚᱨ ᱵᱟᱢ ᱵᱩᱡᱷᱟᱹᱣᱟ ᱟᱨ ᱟᱞᱮ ᱫᱚ ᱚᱲᱟᱜ ᱛᱮᱠᱚ ᱦᱤᱡᱩᱜ ᱫᱚ ᱾ ᱧᱤᱫᱟᱹ ᱟᱠᱟᱱ ᱥᱮᱜᱮ ᱚᱲᱟᱜ ᱛᱮᱠᱚ ᱦᱤᱡᱩᱜᱼᱟ ᱾ ᱟᱫᱚ ᱡᱚᱢᱟᱜ ᱠᱚ ᱯᱟᱸᱡᱟᱭᱟ, ᱱᱤᱛᱚᱜ ᱢᱟ ᱩᱞ ᱠᱟᱱᱴᱷᱟᱲ ᱵᱤᱞᱤᱜ ᱠᱟᱱᱟ ᱛᱚ ᱟᱫᱚ ᱚᱱᱟ ᱥᱚ ᱚᱱᱟ ᱨᱮᱱᱟᱜ ᱥᱚ ᱠᱚ ᱧᱟᱢ ᱞᱮᱠᱷᱟᱱ ᱟᱫᱚ ᱠᱚ ᱦᱤᱡᱩᱜᱼᱟ ᱾ ᱟᱫᱚ ᱟᱫᱚ ᱚᱱᱠᱟᱟᱜᱮ ᱟᱛᱳ ᱨᱮ ᱡᱩᱢᱤᱫ ᱢᱮᱱᱟᱜ ᱟᱠᱟᱫ ᱞᱮᱭᱟ ᱟᱫᱚ ᱩᱱᱠᱩ ᱠᱚ ᱟᱫᱚ ᱚᱱᱠᱟ ᱜᱮ ᱚᱱᱟ ᱵᱳᱢ ᱠᱚ ᱚᱱᱠᱟ ᱢᱚᱥᱟᱞ ᱠᱚ ᱟᱛᱮᱮᱫ ᱟᱫᱚ ᱟᱛᱳ ᱵᱟᱦᱟᱨ ᱨᱮ ᱞᱟᱜᱟ ᱛᱩᱫ ᱠᱚ ᱦᱩᱭᱩᱜᱼᱟ ᱾ ᱟᱨ ᱡᱩᱫᱤ ᱵᱟᱢ ᱞᱟᱜᱟᱣ ᱛᱩᱫᱮᱭᱟ ᱚᱲᱟᱜ ᱠᱚᱠᱚ ᱨᱟᱹᱯᱩᱫᱟ ᱾
ᱦᱮᱸ ᱟᱫᱚ ᱚᱱᱟ ᱠᱚᱫᱚ ᱡᱩᱢᱤᱫ ᱜᱮ ᱴᱷᱤᱠ ᱵᱟᱠᱷᱟᱱ ᱮᱠᱟᱭ ᱦᱚᱸᱛᱚ ᱵᱟᱢ ᱞᱟᱜᱟ ᱫᱟᱲᱮᱭᱟᱭᱟ ᱦᱮᱸ ᱥᱮ ᱾
ᱩᱱ ᱢᱟᱨᱟᱝ ᱡᱚᱱᱛᱩ ᱮᱠᱞᱟ ᱛᱮᱫᱚ ᱪᱤᱠᱟᱹᱛᱮᱢ ᱞᱟᱜᱟᱭ ᱮᱭᱟ ᱾
ᱮᱦᱮᱸ ᱮᱦᱮᱸ ᱟᱨ ᱥᱚᱢᱵᱷᱚᱵ ᱦᱚᱸ ᱵᱟᱝ ᱠᱟᱱᱟ ᱾
ᱵᱟᱝ ᱠᱟᱱᱟ ᱾
ᱟᱨ ᱡᱟᱜᱟᱜᱮ ᱟᱯᱮ ᱫᱚ ᱚᱱᱟ ᱠᱚ ᱡᱟᱜ ᱜᱮ ᱧᱮᱞ ᱧᱮᱞᱛᱮ ᱦᱮᱣᱟ ᱠᱷᱟᱹᱛᱤᱨ ᱛᱮ ᱡᱮ ᱱᱚᱝᱠᱟ ᱚᱱᱟ ᱞᱟᱜᱟ ᱦᱚᱸᱯᱮ ᱫᱟᱲᱮᱭᱟ ᱠᱚᱣᱟ ᱟᱫᱚ ᱟᱞᱮ ᱥᱮᱱ ᱠᱷᱟᱱ ᱫᱚ ᱵᱟᱝ ᱫᱚ ᱪᱮᱫ ᱪᱚᱝ ᱫᱟᱹᱲ ᱠᱮ ᱪᱚᱞᱮ ᱵᱟᱝ ᱫᱚ ᱪᱮᱫ ᱪᱚᱝ ᱵᱟᱝ ᱫᱚᱞᱮ ᱢᱮᱱᱠᱮ ᱵᱟᱝ ᱫᱚ ᱨᱟᱯ ᱨᱟᱹᱯᱩᱫ ᱪᱚ ᱥᱮ ᱪᱮᱫ ᱪᱚᱝ ᱢᱚᱛᱚᱛ ᱛᱮᱜᱮ ᱛᱚ ᱚᱨᱫᱷᱮᱠ ᱫᱚ
ᱦᱳᱭ ᱚᱱᱟ ᱫᱚ ᱢᱟᱱᱮ ᱪᱮᱫ ᱤᱧ ᱞᱟᱹᱭᱟ ᱢᱤᱫᱴᱟᱝ ᱦᱮᱣᱟ ᱧᱮᱞ ᱧᱮᱞ ᱛᱮ ᱧᱮᱞ ᱯᱚᱦᱚᱴ
ᱦᱮᱸ
ᱟᱨ ᱟᱞᱮ ᱫᱚᱞᱮ ᱯᱚᱦᱚᱴ ᱪᱟᱵᱟ ᱟᱠᱟᱱᱟ ᱱᱩᱠᱩ ᱥᱟᱶ ᱫᱚ ᱢᱟᱱᱮ ᱫᱤᱱ ᱜᱮ ᱥᱮᱛᱟᱜ ᱤᱭᱟᱹ ᱠᱷᱟᱱ ᱥᱮᱜᱮ ᱢᱟᱱᱮ ᱪᱮᱫ ᱤᱧ ᱞᱟᱹᱭ ᱟᱢᱟ ᱯᱨᱟᱭ ᱜᱮ ᱥᱚᱵᱫᱤᱱᱜ ᱞᱟᱹᱭ ᱜᱟᱱᱚᱜᱼᱟ ᱾
ᱥᱚᱵᱫᱤᱱ ᱜᱮ ᱵᱟᱝ ᱾
ᱫᱤᱱ ᱜᱮ ᱞᱟᱹᱭ ᱜᱟᱱᱚᱜᱼᱟ ᱢᱤᱫ ᱫᱤᱱ ᱦᱚᱸ ᱵᱟᱝ ᱟᱞᱮ ᱵᱤᱨ ᱫᱷᱟᱨᱮ ᱫᱚ ᱵᱤᱨ ᱥᱩᱨ ᱛᱮᱠᱚ ᱦᱤᱡᱩᱜᱼᱟᱚ ᱥᱮᱱᱚᱜ ᱟᱠᱚ ᱦᱟᱱᱟ ᱵᱤᱨ ᱠᱚ ᱪᱟᱞᱟᱜᱼᱟ ᱚᱱᱟ ᱵᱤᱨ ᱠᱷᱚᱱ ᱱᱚᱣᱟ ᱵᱤᱨ ᱠᱚ ᱦᱤᱡᱩᱜᱼᱟ, ᱦᱟᱱᱟ ᱚᱱᱟ ᱵᱤᱨ ᱠᱷᱚᱱᱟᱜ ᱟᱹᱛᱩ ᱨᱮᱱ ᱦᱟᱱᱛᱮ ᱠᱚ ᱞᱟᱜᱟ ᱯᱟᱨᱚᱢ ᱠᱚᱣᱟ, ᱚᱱᱛᱮ ᱠᱷᱚᱱ ᱟᱨᱦᱚᱸ ᱥᱮᱭ ᱱᱚᱸᱰᱮ ᱜᱮᱠᱚ ᱨᱩᱣᱟᱹᱲ ᱦᱤᱡᱩᱜᱼᱟ ᱾ ᱚᱱᱠᱟᱜᱮ ᱱᱩᱠᱩ ᱫᱚ ᱟᱹᱰᱤ ᱡᱳᱨ ᱪᱟᱥ ᱠᱚ ᱠᱷᱚᱛᱤᱭᱟ ᱥᱮ ᱪᱟᱥ ᱟᱠᱟᱫᱢ ᱥᱮ ᱚᱱᱟ ᱡᱚᱢᱟᱠᱚ ᱞᱮᱵᱮᱫᱟᱠᱚ ᱢᱟᱱᱮ ᱠᱷᱟᱨᱟᱯ ᱪᱟᱵᱟᱭ ᱛᱟᱢᱟᱭ ᱾
ᱟᱫᱚ ᱫᱤᱭᱮᱯᱮ ᱛᱟᱦᱚᱞᱮ ᱱᱚᱜᱼᱚᱭ ᱦᱟᱸᱜ ᱮᱵᱟᱨᱮ ᱟᱫᱚ ᱦᱩᱲᱩ ᱠᱚᱯᱮ ᱪᱟᱥᱟ ᱛᱮ ᱚᱱᱟ ᱠᱚᱫᱚ ᱠᱚ ᱛᱟᱦᱚᱞᱮ ᱱᱩᱠᱩ ᱫᱚ ᱛᱟᱦᱮ ᱟᱹᱰᱤ ᱜᱮ ᱠᱚ ᱡᱚᱢᱟ ᱛᱚ ᱛᱟᱦᱚᱞᱮ ᱾
ᱟᱹᱰᱤ ᱜᱮᱠᱚ ᱡᱚᱢ ᱨᱮᱦᱚᱸ ᱟᱫᱚᱢ ᱪᱤᱠᱟᱹᱭᱟ? ᱟᱫᱚ ᱦᱟᱹᱛᱤ ᱦᱚᱸᱠᱚ ᱡᱚᱢᱟ ᱦᱚᱲ ᱦᱚᱸᱠᱚ ᱡᱚᱢᱟ ᱟᱠᱚ ᱦᱚᱸᱠᱚ ᱵᱟᱸᱧᱪᱟᱜᱼᱟ ᱟᱢ ᱦᱚᱸᱚᱢ ᱵᱟᱸᱧᱪᱟᱜᱼᱟ ᱤᱱᱠᱟᱹ ᱛᱮᱜᱮ ᱟᱫᱚ ᱪᱟᱞᱟᱜ ᱠᱟᱱᱟ ᱡᱤᱵᱚᱱ, ᱪᱤᱠᱟᱹᱭᱟᱢ?
ᱚᱻ ᱥᱮ ᱴᱷᱤᱠ ᱵᱟᱠᱷᱟᱱ ᱛᱚ ᱮᱭ ᱛᱚ ᱦᱟᱸᱜ ᱮ ᱤᱭᱟᱹ ᱠᱚ ᱦᱩᱲᱩ ᱠᱚ ᱛᱟᱨᱯᱚᱨ ᱡᱟᱦᱟᱸ ᱱᱟᱜ ᱠᱚᱢ ᱨᱚᱦᱚᱭᱟ ᱛᱟᱦᱚᱞᱮ ᱠᱷᱟᱱ ᱫᱚ ᱩᱱᱠᱩ ᱫᱚ ᱛᱟᱦᱚᱞᱮ ᱚᱱᱟ ᱠᱚᱫᱚ ᱠᱚ ᱮᱠᱫᱚᱢ ᱠᱚ ᱤᱭᱟᱹ ᱤᱫᱤᱭ ᱛᱚ ᱢᱟᱱᱮ ᱪᱮᱫ ᱤᱧ ᱞᱟᱹᱭᱟ ᱡᱟᱦᱟᱸ ᱥᱮᱫ ᱛᱮ ᱪᱟᱞᱟᱜ ᱟᱠᱚ ᱡᱩᱫᱤ, ᱢᱤᱫ ᱯᱟᱞ ᱠᱚ ᱪᱟᱞᱟᱜ ᱛᱟᱦᱚᱞᱮ ᱠᱷᱟᱡ ᱫᱚ ᱚᱱᱟᱴᱟᱜ ᱠᱷᱮᱛ ᱨᱮᱱᱟᱜ ᱫᱚ ᱛᱚ ᱪᱮᱫ ᱜᱮ ᱵᱟᱢ ᱧᱟᱢᱟ ᱛᱚ᱾
ᱚᱵᱚᱥᱛᱟ ᱫᱚ ᱚᱱᱟ ᱫᱚ ᱠᱷᱟᱨᱟᱯ ᱪᱮᱫ ᱦᱚᱸ ᱵᱟᱢ ᱧᱟᱢᱟ᱾ ᱟᱨᱦᱚᱸ ᱟᱢ ᱫᱚᱦᱲᱟ ᱛᱮ ᱚᱱᱟ ᱠᱚᱫᱚ ᱟᱢ ᱨᱚᱦᱚᱭ ᱦᱩᱭᱩᱜ ᱛᱟᱢᱟ ᱛᱚᱵᱮ ᱟᱱᱟᱢ ᱧᱟᱢᱟ᱾ ᱟᱫᱚ ᱚᱝᱠᱟ ᱫᱚ ᱵᱟᱞᱮ ᱠᱷᱩᱛᱤ ᱦᱚᱪᱚᱣᱟ ᱠᱚᱣᱟ ᱩᱱᱠᱩ ᱢᱮᱱᱟᱜ ᱠᱚ ᱨᱮᱦᱚᱸ ᱚᱱᱠᱟ ᱫᱚ ᱵᱟᱞᱮ ᱠᱷᱩᱛᱤ ᱦᱚᱪᱚ ᱣᱟᱠᱚᱣᱟ᱾ᱟᱛᱳ ᱨᱮ ᱦᱚᱲ ᱢᱮᱱᱟᱜ ᱟᱠᱟᱫ ᱞᱮᱜᱮᱭᱟ ᱡᱮᱢᱚᱱ ᱵᱟᱲᱟᱭ ᱠᱚᱣᱟᱞᱮ ᱛᱮᱦᱮᱧ ᱫᱚ ᱱᱚᱛᱮ ᱠᱚ ᱚᱰᱳᱠᱚᱜ ᱠᱟᱱᱟ ᱚᱱᱟ ᱢᱟᱲᱟᱝ ᱨᱮ ᱟᱞᱮ ᱞᱮ ᱚᱲᱚᱠ ᱥᱮᱱᱚᱜ-ᱟ᱾ ᱟᱫᱚ ᱚᱱᱟ ᱠᱷᱮᱛ ᱥᱮᱱ ᱵᱟᱞᱮ ᱟᱬᱜᱚ ᱦᱚᱪᱚ ᱣᱟᱠᱚᱣᱟ ᱦᱟᱱᱛᱮ ᱜᱮᱞᱮ ᱮᱟᱴᱜ ᱥᱮᱱ ᱠᱚ ᱞᱟᱜᱟ ᱮᱴᱟᱜ ᱥᱮᱱ ᱞᱮ ᱞᱟᱜᱟ ᱥᱟᱦᱟ ᱠᱚᱣᱟ᱾
ᱦᱮᱸ ᱟᱨ ᱵᱟᱠᱷᱟᱱ ᱢᱤᱫ ᱦᱚᱲᱟᱜ ᱫᱚ ᱵᱟᱝᱛᱚ ᱡᱟᱦᱟᱸ ᱚᱱᱟ ᱥᱮᱫ ᱛᱮ ᱩᱱᱠᱩ ᱫᱚᱠᱚ ᱥᱤᱫᱷᱟᱹᱭᱟ ᱵᱟᱹᱵᱩ ᱩᱱᱠᱩ ᱣᱟᱜ ᱫᱚ ᱢᱟᱱᱮ ᱡᱟᱦᱟᱸ ᱛᱤᱱᱟᱹᱜ ᱴᱟ ᱠᱟᱱᱟ ᱩᱱᱟᱹᱜ ᱴᱟᱜ ᱫᱚ ᱮᱠᱫᱚᱢ ᱱᱚᱥᱴᱚ ᱠᱟᱛᱮ ᱪᱟᱞᱟᱜ-ᱟ ᱡᱩᱫᱤ ᱵᱟᱢ ᱥᱚᱱᱛᱚ ᱨᱚᱜ-ᱟ ᱱᱤᱡᱮ ᱦᱚᱸ᱾
ᱦᱩᱸ, ᱩᱝᱠᱩ ᱫᱚ ᱚᱠᱟ ᱥᱮᱱ ᱛᱮᱠᱚ ᱥᱮᱱᱚᱜ-ᱟ ᱚᱠᱟ ᱠᱚ ᱥᱚᱡᱷᱮᱭ ᱠᱟᱱᱟ ᱢᱟᱱᱮ ᱩᱱᱠᱩ ᱫᱚ ᱚᱱᱠᱟ ᱛᱮᱫᱚ ᱪᱮᱫ ᱦᱚᱸ ᱜᱮ ᱵᱟᱢ ᱧᱟᱢᱟ᱾ᱡᱷᱚᱛᱚ ᱚᱱᱟ ᱫᱚᱠᱚ ᱞᱮᱵᱮᱫ ᱢᱟᱲᱟ ᱪᱟᱵᱟ ᱤᱫᱤ ᱭᱟᱠᱚ᱾
ᱦᱮᱸ ᱦᱮᱸ᱾ ᱟᱫᱚ ᱡᱟᱜᱮ ᱟᱯᱮ ᱠᱚᱫᱚ ᱵᱩᱡᱽ ᱵᱟᱛᱟᱨ ᱠᱚᱦᱚᱸ ᱯᱮ ᱵᱩᱡ ᱠᱟᱫᱟ ᱡᱮ ᱱᱚᱱᱛᱮ ᱠᱚ ᱪᱟᱞᱟᱣ ᱱᱟᱥᱮ ᱱᱟᱱᱛᱮ ᱠᱚ ᱪᱟᱞᱟᱣ ᱱᱟ ᱪᱚ ᱛᱟᱦᱚᱞᱮ ᱵᱚᱱ ᱪᱟᱞᱟᱣ ᱞᱮᱱᱜᱮ ᱱᱟᱥᱮ ᱱᱟᱜ ᱵᱚᱱ ᱤᱭᱟᱹ ᱴᱚ ᱠᱟᱠᱚ ᱜᱮ ᱦᱮᱸ ᱥᱮ ᱵᱟᱝ᱾
ᱦᱩᱸ ᱦᱩᱸ ᱚᱝᱠᱟᱜᱮ ᱚᱝᱠᱟᱜᱮ ᱚᱝᱠᱟ ᱵᱟᱝᱠᱷᱟᱱ ᱵᱟᱝ ᱜᱟᱱᱚᱜ-ᱟ ᱟᱛᱚ᱾
ᱦᱮᱸ ᱟᱨ ᱛᱟᱦᱚᱞᱮ ᱡᱚᱠ ᱛᱚᱠᱷᱚᱱ ᱱᱚᱠᱟ ᱪᱟᱥ ᱛᱟᱦᱮᱱ ᱯᱮ ᱛᱚᱠᱷᱚᱱ ᱛᱟᱦᱞᱮ ᱯᱨᱟᱭ ᱜᱮᱛᱚ ᱚᱱᱟ ᱞᱟᱹᱭᱛᱮ ᱢᱤᱫᱴᱟᱝ ᱥᱚᱛᱚᱨ ᱠᱚᱛᱟ ᱛᱟᱦᱮᱸ ᱞᱟᱜᱟᱣ ᱯᱮᱭᱟ, ᱦᱮᱸ ᱥᱮ ᱵᱟᱝ᱾
ᱦᱩᱸ ᱥᱚᱛᱚᱨ ᱠᱚᱛᱟ ᱢᱟᱱᱮ ᱟᱹᱰᱤ ᱥᱚᱛᱚᱨ ᱠᱚᱛᱟ᱾‌
ᱡᱮᱸ ᱚᱭ ᱡᱮ ᱚᱱᱟ ᱡᱟᱦᱟᱸ ᱥᱨᱟᱵᱚᱱ, ᱵᱷᱟᱫᱚᱨ, ᱫᱟᱸᱥᱟᱭ ᱵᱚᱸᱜᱟ ᱫᱚ ᱟᱹᱰᱤ ᱛᱮᱫ ᱜᱮ ᱢᱟᱱᱮ ᱥᱮᱭ ᱛᱚᱠ ᱛᱚᱠᱷᱚᱱ ᱛᱚ ᱵᱤᱞᱤ ᱞᱮᱱᱠᱷᱟᱡ‌ ᱫᱚ ᱛᱚᱠᱷᱚᱱ ᱫᱚ ᱡᱚᱢ ᱡᱚᱢ ᱦᱚᱸ ᱛᱚ ᱛᱚᱠᱷᱚᱱ ᱫᱚ ᱟᱹᱰᱤ ᱠᱚ ᱡᱚᱢᱟ ᱦᱮᱸᱥᱮ᱾
ᱡᱚᱜ ᱢᱟ ᱥᱚ ᱫᱤᱱ ᱜᱮᱠᱚ ᱜᱮᱠᱚ ᱦᱤᱡᱩᱜ-ᱟ᱾ ᱟᱫᱚ ᱵᱟᱹᱫᱽ ᱠᱷᱮᱛ ᱨᱮ ᱦᱩᱲᱩ ᱵᱤᱞᱤᱜ ᱟᱛᱚ᱾ ᱡᱚᱢ ᱠᱚ ᱦᱤᱡᱩᱜ-ᱟ ᱡᱚᱢ ᱠᱚ ᱦᱤᱡᱩᱜ-ᱟ᱾ ᱡᱚᱢ ᱠᱚ ᱦᱤᱡᱩᱜ-ᱟ ᱵᱟᱹᱫᱽ ᱠᱷᱮᱛ ᱨᱮ ᱜᱮ ᱩᱱ ᱡᱚᱦᱚᱜ ᱫᱚ ᱦᱤᱡᱩᱜ ᱨᱮᱦᱚᱸ ᱠᱚ ᱟᱫᱚ ᱵᱟᱹᱫᱽ ᱠᱷᱮᱛ ᱥᱮᱱ ᱨᱮᱜᱮ ᱠᱚ ᱛᱟᱦᱮᱸᱱᱟ ᱚᱲᱟᱜ ᱠᱚᱫᱚ ᱵᱟᱠᱚ ᱦᱤᱡᱩᱜ-ᱟ ᱪᱮᱫᱟᱜ ᱥᱮ ᱵᱟᱹᱫᱽ ᱠᱷᱮᱛ ᱥᱮᱱ ᱨᱮᱢᱟ ᱡᱚᱢ ᱠᱚ ᱧᱟᱢᱟ᱾ ᱟᱫᱚ ᱱᱦᱟᱛᱮ ᱫᱚ ᱚᱲᱟᱜ ᱥᱮᱱ ᱫᱚ ᱵᱟᱠᱚ ᱦᱤᱡᱩᱜ-ᱟ ᱡᱟᱹᱥᱛᱤ ᱫᱚ᱾ᱟᱫᱚ ᱚᱱᱮ ᱵᱟᱹᱫᱽ ᱠᱷᱮᱛ ᱨᱮ ᱨᱮ ᱡᱩ ᱡᱩᱫᱤ ᱵᱟᱢ ᱞᱟᱜᱟᱭ ᱭᱟ ᱟᱫᱚ ᱚᱱᱮ ᱡᱚᱢ ᱪᱟᱵᱟ ᱩᱛᱟᱹᱨ ᱛᱟᱢᱟᱭ, ᱞᱮᱵᱮᱫ ᱛᱮ ᱡᱟᱹᱥᱛᱤ᱾ ᱡᱚᱢ ᱢᱟ ᱡᱚᱢ ᱟᱨᱦᱚᱸ ᱞᱮᱵᱮᱫ᱾
ᱟᱨ ᱞᱮᱵᱮᱫ ᱢᱟᱱᱮ ᱛᱟᱲᱟᱢ ᱟᱭ ᱱᱚᱸᱰᱮ ᱱᱟᱜ-ᱮ ᱡᱚᱢᱟ ᱦᱟᱸᱰᱮ ᱱᱟᱜ-ᱮ ᱡᱚᱢᱟ᱾ ᱛᱟᱲᱟᱢᱟᱭ ᱢᱟᱱᱮ ᱛᱤᱱᱟᱹᱜ ᱵᱟᱭ ᱡᱚᱢᱟ ᱩᱱᱟᱹᱜ ᱞᱮᱵᱮᱛᱟ᱾
ᱦᱩᱸ ᱛᱤᱱᱟᱹᱜ ᱵᱷᱟᱭ ᱡᱚᱢᱟ ᱚᱱᱟ ᱠᱷᱚᱱ ᱡᱟᱹᱥᱛᱤ ᱠᱷᱩᱛᱤᱜ-ᱟ ᱞᱮᱵᱮᱫᱟᱭ᱾ ᱟᱫᱚ ᱟᱢ ᱵᱟᱲᱟᱭ ᱦᱩᱭᱩᱜ ᱛᱟᱢᱟ ᱡᱮ ᱦᱤᱡᱩᱜ ᱠᱟᱱᱟ ᱠᱚ ᱢᱟᱱᱮ ᱠᱚᱲᱟ ᱠᱚᱢ ᱡᱚᱴᱟᱣ ᱮᱱᱟ ᱟᱫᱚ ᱢᱤᱫ ᱫᱷᱟᱨᱮ ᱨᱮ ᱩᱱᱠᱩᱢ ᱥᱟᱦᱟ ᱭᱮᱭᱟᱢ ᱥᱟᱭᱤᱴ ᱤᱫᱤᱭᱮᱭᱟ᱾
ᱦᱮᱸ ᱟᱫᱚ ᱫᱤᱭᱮ ᱯᱚᱨ ᱛᱟᱦᱚᱞᱮ ᱱᱚᱝᱠᱟ ᱡᱚᱠᱷᱚᱱ ᱪᱟᱥ ᱠᱷᱮᱛ ᱵᱟᱹᱫᱽ ᱨᱮ ᱡᱚᱠᱷᱚᱱ ᱦᱩᱲᱩ ᱠᱚ ᱵᱟᱝ ᱛᱟᱦᱮᱸᱱᱟ ᱛᱚᱠᱷᱚᱱ ᱫᱚ ᱡᱚᱠᱷᱚᱱ ᱚᱲᱟᱜ ᱥᱮᱱ ᱯᱮ ᱟᱹᱜᱩᱭᱟ ᱛᱚᱠᱷᱚᱱ ᱛᱟᱦᱚᱞᱮ ᱚᱱᱟ, ᱤᱭᱟᱹ ᱠᱚᱨᱮ ᱯᱮ ᱫᱚᱦᱚᱭᱟ ᱛᱚᱠᱷᱚᱱ ᱛᱟᱦᱚᱞᱮ ᱚᱲᱟᱜ ᱥᱮᱱ ᱦᱚᱸ ᱠᱚ ᱦᱤᱡᱩᱜᱼᱟ ᱾
ᱦᱚᱸ ᱦᱚᱸ ᱦᱚᱸ, ᱡᱚᱢᱟᱜ ᱠᱚ ᱯᱟᱸᱡᱟᱭᱟ ᱚᱲᱟᱜ ᱥᱮᱱ ᱠᱚ ᱦᱤᱡᱩᱜ ᱜᱮᱭᱟ, ᱟᱫᱚ ᱚᱲᱟᱜ ᱥᱮᱱ ᱵᱟᱞᱮ ᱦᱮᱡ ᱦᱚᱪᱚ ᱟᱠᱚᱣᱟ ᱾ ᱢᱤᱫ ᱵᱟᱨ ᱫᱚᱠᱚ ᱦᱤᱡᱩᱜ ᱜᱮᱭᱟ ᱚᱲᱟᱜ ᱥᱮᱱ ᱠᱚ ᱦᱚᱸ ᱪᱤᱠᱟᱹᱭᱭᱟ ᱾ ᱚᱠᱚᱭ ᱡᱩᱫᱤ ᱵᱟᱢ ᱵᱟᱲᱟᱭ ᱠᱟᱫᱮᱭᱟ ᱴᱟᱴ ᱚᱱᱠᱟ ᱜᱮ ᱠᱚ ᱦᱤᱡᱩᱜᱼᱟ ᱮᱠᱫᱚᱢ ᱚᱲᱟᱜ, ᱮᱠᱫᱚᱢ ᱚᱲᱟᱜ ᱠᱷᱟᱹᱨᱟᱹᱭ ᱵᱚᱞᱚ ᱩᱛᱟᱹᱨᱚᱜᱼᱟ ᱟᱫᱚᱢ ᱪᱤᱠᱟᱹᱭᱟ, ᱟᱫᱚ ᱩᱱᱤ ᱚᱰᱚᱠ ᱨᱮᱱᱟᱜ ᱟᱢᱫᱚ ᱚᱱᱠᱟ ᱜᱮ ᱪᱮᱥᱴᱟ ᱦᱩᱭᱩᱜᱼᱟ ᱠᱚᱲᱟ ᱠᱚᱢ ᱦᱚ ᱦᱚ ᱡᱟᱣᱨᱟ ᱠᱮᱫ ᱠᱚᱣᱟ ᱟᱫᱚ ᱚᱱᱠᱟ ᱜᱮ, ᱵᱳᱢ ᱠᱚ, ᱢᱚᱥᱟᱞ ᱠᱚ ᱟᱛᱮᱫ ᱟᱫᱚᱢ ᱞᱟᱜᱟ ᱥᱟᱦᱟᱭᱮᱭᱟ ᱾
ᱚ ᱟᱫᱚ ᱚᱱᱟ ᱵᱳᱢ ᱠᱚᱫᱚ ᱤᱭᱟᱹ ᱠᱚᱫᱚ ᱟᱯᱮ ᱫᱚ ᱯᱟᱨᱥᱳᱱᱟᱞ ᱛᱮᱯᱮ ᱠᱤᱨᱤᱧ ᱠᱟᱜᱼᱟ, ᱥᱮ ᱡᱟᱸᱦᱟᱱᱟᱜ ᱢᱟᱱᱮ ᱥᱩᱡᱳᱜᱽ ᱡᱟᱦᱟᱸ ᱥᱮᱡ ᱠᱷᱚᱱᱟᱜ ᱠᱚ ᱮᱢᱟ ᱯᱮᱭᱟ ᱟᱯᱮ? ᱚᱱᱟ
ᱦᱮᱸ ᱯᱷᱚᱨᱮᱥᱴᱟᱨ ᱠᱷᱚᱱ ᱠᱚ ᱮᱢᱚᱜᱼᱟ ᱾
ᱚ ᱩᱱᱠᱩ ᱠᱚ, ᱩᱱᱠᱩ ᱩᱱᱠᱩ ᱠᱚ ᱩᱱᱠᱩ ᱠᱚ ᱮᱢᱚᱜᱼᱟ ᱦᱮᱸ ᱾
ᱦᱮᱸ ᱩᱱᱠᱩ ᱦᱚᱸ ᱠᱚ ᱮᱢᱚᱜᱼᱟ, ᱱᱤᱡᱮ ᱯᱟᱨᱥᱚᱱᱟᱞ ᱛᱮᱸᱦᱚᱢ ᱠᱤᱨᱤᱧᱟ, ᱚᱱᱟ ᱨᱮᱱᱟᱜ ᱫᱚ ᱠᱚᱱᱚ ᱤᱭᱟᱹ ᱵᱟᱹᱪᱩᱜ ᱠᱟᱜᱼᱟ ᱾
ᱵᱟᱠᱷᱟᱱ ᱛᱚ ᱞᱟᱜᱟ ᱫᱚ ᱞᱟᱜᱟᱜᱼᱟ ᱥᱮ ᱩᱱᱤ ᱾
ᱦᱚᱸ, ᱦᱚᱸᱜ ᱩᱱᱤ ᱛᱚ ᱟᱢ ᱥᱟᱦᱟ ᱦᱩᱭᱩᱜ ᱛᱟᱢᱟ ᱾
ᱦᱮᱸ, ᱟᱨ ᱵᱟᱝ ᱥᱟᱦᱟᱭ ᱨᱮᱦᱚᱸ ᱛᱚ ᱱᱤᱡᱮᱨᱟᱜ ᱜᱮᱼᱼ
ᱠᱷᱩᱛᱤ, ᱵᱟᱢ ᱥᱟᱦᱟᱭᱭᱟ ᱢᱟᱱᱮ ᱱᱤᱡᱮᱨᱟᱜ ᱠᱷᱩᱛᱤ, ᱚᱲᱟᱜ ᱨᱟᱹᱯᱩᱫ ᱛᱟᱢᱟᱭ ᱦᱟᱱᱟ ᱱᱚᱣᱟ ᱟᱢ ᱚᱱᱟ ᱚᱲᱟᱜ ᱪᱟᱥ ᱚᱱᱟ ᱵᱟᱲᱜᱮ ᱠᱚᱨᱮ ᱡᱟᱸᱦᱟᱱᱟᱜ ᱠᱚᱢ ᱪᱟᱥ ᱟᱠᱟᱫᱼᱟ, ᱚᱱᱟ ᱠᱚ ᱡᱷᱚᱛᱚᱭ ᱡᱟᱹᱨᱤᱭᱟᱹ ᱪᱟᱵᱟᱭ ᱛᱟᱢᱟᱭ ᱾ ᱞᱮᱵᱮᱫ ᱛᱤᱭ ᱪᱟᱵᱟᱭ, ᱦᱚᱸ ᱚᱱᱟ ᱠᱚ ᱡᱷᱚᱛᱚᱭ ᱨᱟᱹᱯᱩᱫ ᱪᱟᱵᱟᱭ ᱛᱟᱢᱟ ᱾
ᱟᱵᱮᱱ ᱡᱟᱦᱟᱱᱟᱜ ᱜᱮᱵᱮᱱ ᱪᱟᱥ ᱨᱮᱵᱮᱱ ᱟᱬᱜᱚᱱ ᱡᱚᱛᱚᱭ ᱡᱚᱛᱚ ᱡᱤᱱᱤᱥ ᱜᱮᱠᱚ ᱡᱚᱢ ᱛᱟᱸᱦᱮᱱ, ᱡᱚᱛᱚ ᱜᱮᱛᱚ ᱛᱟᱦᱚᱞᱮ ᱩᱱᱤ ᱫᱚ ᱢᱟᱱᱮ ᱵᱟᱢ ᱤᱭᱟᱹᱭ ᱠᱷᱟᱱ ᱫᱚ ᱡᱚᱛᱚ ᱜᱮ ᱢᱟᱱᱮ
ᱡᱚᱛᱚ ᱜᱮ ᱡᱚᱢᱟᱭ, ᱮᱦᱮ ᱡᱟᱦᱟᱸᱭ ᱥᱟᱵᱮ ᱵᱮᱱ ᱪᱟᱥ ᱠᱟᱜᱼᱟ, ᱟᱢ ᱡᱩᱫᱤ ᱩᱱᱤ ᱚᱱᱟ, ᱠᱷᱚᱱ ᱵᱟᱢ ᱥᱟᱦᱟᱭᱮᱭᱟ ᱩᱱᱤ ᱡᱷᱚᱛᱚ ᱜᱮ ᱡᱚᱢᱟᱭ ᱾ ᱡᱚᱢ ᱢᱟᱭ ᱡᱚᱢᱟ ᱟᱨᱦᱚᱸ ᱞᱮᱵᱮᱫ ᱛᱮ ᱮᱠᱫᱚᱢᱮ, ᱤᱭᱟᱹ ᱪᱟᱵᱟᱭᱟ ᱡᱷᱚᱛᱼᱼ ᱛᱚ ᱞᱮᱵᱮᱱ, ᱮ ᱛᱚᱯᱚᱞ ᱜᱟᱹᱰᱭᱟᱹ ᱛᱚᱯᱟ ᱪᱟᱵᱟᱭᱟᱭ ᱾
ᱦᱮᱸ, ᱟᱫᱚ ᱛᱟᱦᱚᱞᱮ
ᱩᱱᱟᱹᱜ ᱦᱟᱢᱟᱞᱼᱼ ᱩᱱᱤ ᱫᱚ ᱦᱟᱢᱟᱞ ᱡᱚᱱ ᱦᱮᱸ ᱩᱱᱤ ᱦᱟᱢᱟᱞ ᱡᱚᱱᱛᱩᱠ ᱠᱟᱱᱟᱭ ᱛᱚ ᱩᱱ ᱢᱟᱨᱟᱝ ᱡᱚᱱᱛᱩᱠ ᱡᱩᱫᱤ ᱞᱮᱵᱮᱫᱟᱭ ᱢᱤᱫᱴᱮᱱ ᱡᱤᱱᱤᱥ, ᱚᱱᱟ ᱪᱮᱫ ᱛᱟᱸᱦᱮᱱᱟ ᱚᱱᱟ ᱢᱟ ᱡᱷᱚᱛᱚᱭ ᱜᱮᱡᱮᱨ ᱪᱟᱵᱟᱭᱟᱭ ᱾
ᱦᱮᱸ ᱚᱛ ᱨᱮ ᱢᱮᱥᱟ ᱪᱟᱞᱟᱜᱼᱟ ᱾
ᱦᱮᱸ ᱢᱚᱛ ᱨᱮ ᱢᱮᱥᱟ ᱪᱟᱞᱟᱜᱼᱟ ᱾
ᱟᱫᱚᱞᱤᱧ ᱢᱮᱱᱟ ᱛᱟᱦᱚᱞᱮ ᱱᱩᱠᱩ ᱦᱟᱹᱛᱤ ᱠᱚᱜᱮ ᱠᱚ ᱦᱤᱡᱩᱜᱼᱟ, ᱥᱮ ᱟᱨᱚ ᱱᱚᱝᱠᱟ ᱥᱩᱠᱨᱤ ᱠᱚ ᱢᱩᱠᱨᱤ ᱠᱚ ᱱᱩᱠᱩ ᱠᱚᱦᱚᱸ ᱢᱮᱱᱟᱜ ᱠᱚᱣᱟ ᱾
ᱡᱷᱚᱛᱚ ᱡᱷᱚᱛᱚ ᱦᱟᱹᱛᱤ ᱥᱩᱢᱩᱝ ᱫᱚ ᱵᱟᱝᱟ ᱾ ᱥᱩᱠᱨᱤ ᱢᱮᱱᱟᱜ ᱠᱚᱣᱟ ᱦᱟ. ᱬᱩ ᱢᱮᱱᱟᱜ ᱠᱚᱣᱟ ᱡᱷᱚᱛᱚ ᱾ ᱦᱮᱸᱼᱼ
ᱛᱟᱦᱚᱞᱮ ᱛᱚ, ᱛᱟᱦᱞᱮ ᱛᱚ ᱢᱟᱱᱮ ᱥᱩᱛᱨᱚᱛᱟ ᱫᱚ ᱵᱟᱨᱭᱟ ᱠᱤᱱ ᱦᱩᱭᱱᱟ ᱦᱩᱲᱩ ᱨᱮᱱ ᱫᱚ ᱢᱤᱫᱴᱟᱝ ᱦᱟᱹᱛᱤ, ᱢᱤᱫᱴᱟᱝ ᱥᱩᱠᱨᱤ ᱾
ᱦᱩᱸ ᱥᱩᱠᱨᱤ ᱫᱚ ᱠᱚᱢ, ᱥᱩᱠᱨᱤ ᱫᱚ ᱠᱚᱢ, ᱦᱤᱡᱩᱜ ᱜᱮᱭᱟ ᱠᱚ ᱢᱤᱫ ᱵᱟᱨ ᱩᱱᱠᱩ ᱫᱚ ᱠᱚᱢ ᱾
ᱩᱱᱠᱩ ᱫᱚ ᱠᱚ ᱵᱟᱝ ᱟᱫᱚ, ᱟᱫᱚ ᱩᱱᱠᱩ ᱫᱚ ᱥᱮᱸᱫᱽᱨᱟ ᱦᱚᱸᱛᱚ ᱠᱚ ᱜᱟᱱᱚᱜᱼᱟ ᱛᱟᱦᱚᱞᱮ ᱾
ᱦᱳᱭ ᱩᱱᱠᱩ ᱫᱚ ᱥᱮᱸᱫᱽᱨᱟ ᱦᱚᱸᱠᱚ ᱜᱟᱱᱚᱜ ᱜᱮᱭᱟ, ᱥᱮᱸᱫᱽᱨᱟ ᱠᱚᱸᱦᱚ ᱟᱫᱚ ᱩᱱᱠᱩ ᱫᱚ ᱩᱱᱤ ᱫᱚ ᱢᱟᱱᱮ, ᱵᱟᱢ ᱥᱮᱸᱫᱽᱨᱟ ᱛᱮᱫᱚ ᱵᱟᱢ ᱥᱟᱵ ᱫᱟᱲᱮᱭᱟᱭᱟ ᱡᱮ ᱟᱸᱜ ᱛᱮᱢ ᱛᱩᱧᱤᱭᱟ ᱡᱮ ᱥᱩᱠᱨᱤ ᱛᱩᱧ ᱥᱚᱸᱜᱮ ᱫᱚ ᱵᱟᱭ ᱜᱩᱡᱩᱜᱼᱟ, ᱩᱱᱤ ᱟᱹᱰᱤ ᱡᱷᱟᱹᱞᱮ ᱥᱮᱱᱚᱜᱼᱟ, ᱟᱢ ᱩᱱᱤ, ᱩᱱᱤ ᱫᱚᱢ ᱠᱩᱫᱟᱹᱣ ᱛᱮᱦᱚᱸ ᱵᱟᱢ ᱛᱤᱭᱩᱜ ᱫᱟᱲᱮᱭᱟᱭᱟ ᱾ ᱛᱤᱱ ᱡᱷᱟᱹᱞ ᱨᱮ ᱜᱩᱡᱩᱜ ᱟᱭ ᱯᱟᱸᱡᱟ ᱛᱮ ᱦᱚᱸ ᱵᱟᱢ ᱧᱟᱢᱮᱭᱟ ᱾
ᱚ ᱟᱨ ᱟᱫᱚ ᱚᱱᱠᱟ ᱱᱮᱴ ᱡᱷᱟᱹᱞᱤ ᱠᱚᱛᱮ ᱚᱱᱮ ᱚᱱᱠᱟᱱᱟᱜ ᱠᱚᱛᱮ ᱵᱟᱝᱯᱮ ᱥᱟᱵ ᱠᱚ ᱛᱟᱦᱮᱱᱟ᱾
ᱟᱫᱚ ᱩᱱᱠᱩ ᱠᱚᱫᱚ ᱚᱱᱠᱟ ᱠᱚᱛᱮᱫ ᱫᱚ ᱵᱟᱝ ᱥᱟᱵ ᱵᱟᱲᱟ ᱦᱩᱭ ᱟᱠᱟᱱᱟ ᱟᱱᱟ ᱢᱮᱱ ᱠᱷᱟᱱ ᱦᱮᱡ ᱫᱚᱠᱚ ᱦᱮᱡ ᱟᱠᱟᱱ ᱜᱮᱭᱟ ᱟᱫᱚ ᱩᱱᱠᱩ ᱥᱟᱵᱼᱼ ᱨᱮᱱᱟᱜ ᱫᱚ ᱚᱱᱠᱟ ᱠᱚᱫᱚ ᱵᱟᱝ ᱦᱩᱭ ᱟᱠᱟᱱᱟ᱾
ᱚ
ᱡᱷᱟᱹᱞᱤ ᱠᱚ ᱠᱟᱛᱮᱫ ᱫᱚ ᱜᱟᱱᱚᱜ ᱜᱮᱭᱟ ᱟᱫᱚ ᱚᱱᱠᱟ ᱠᱚᱫᱚ ᱵᱟᱝ ᱪᱮᱥᱴᱟ ᱦᱩᱭᱩ ᱟᱠᱟᱱᱟ᱾
ᱟᱫᱚ ᱛᱟᱦᱚᱞᱮ ᱩᱱᱠᱩ ᱫᱚ ᱢᱟᱱᱮ ᱦᱤᱡᱩᱜ ᱨᱮᱦᱚᱸ ᱠᱚ ᱩᱱᱟᱹᱜ ᱫᱚ ᱢᱟᱱᱮ ᱱᱩᱠᱩ ᱦᱟᱹᱛᱤ ᱞᱮᱠᱟ ᱫᱚ ᱢᱟᱱᱮ ᱵᱟᱠᱚ ᱤᱭᱟᱹᱭ ᱛᱟᱦᱮᱱᱟ ᱵᱟᱝ᱾
ᱦᱚᱸ ᱩᱱᱠᱩ ᱫᱚ ᱵᱟᱠᱚ ᱩᱛᱯᱟᱛᱟ᱾
ᱚᱻ ᱟᱫᱚ ᱵᱟᱠᱷᱟᱱ ᱞᱟᱹᱭ ᱯᱟᱥᱮᱡ ᱵᱤᱨ ᱥᱩᱠᱨᱤ ᱠᱚᱦᱚᱸ ᱟᱹᱰᱤ ᱛᱮᱫᱜᱮ ᱠᱚ ᱥᱟᱸᱜᱮ ᱜᱮᱠᱚ ᱛᱟᱦᱮᱱᱟ ᱥᱮᱪᱮᱫ ᱡᱚᱴᱟᱣ ᱟᱛᱮᱫ ᱜᱮ᱾
ᱵᱟᱝᱼᱟ ᱦᱮ ᱟᱯᱮᱥᱮᱱ ᱫᱚ ᱵᱤᱨ ᱵᱟᱹᱪᱩᱜᱼᱟ?
ᱟᱞᱮᱥᱮᱱ ᱫᱚ ᱵᱤᱨ ᱠᱚᱫᱚ ᱵᱟᱹᱪᱩᱜᱼᱟ ᱚᱱᱠᱟ ᱫᱚ ᱢᱟᱱᱮ ᱩᱱᱠᱩ ᱠᱚᱫᱚ ᱵᱟᱟᱹᱪᱩᱜ ᱠᱚᱣᱟ ᱟᱨᱠᱤ ᱾
ᱟᱪᱪᱷᱟ ᱟᱞᱮᱥᱮᱱ ᱜᱮ ᱵᱤᱨ ᱟᱨ ᱩᱱᱠᱩ ᱡᱚᱱᱛᱩ ᱠᱚᱫᱚ ᱢᱮᱱᱟᱜ ᱟᱠᱟᱫ ᱠᱚᱣᱟ ᱾
ᱦᱮᱸᱼᱼ ᱟᱞᱮᱥᱮᱱ ᱫᱚ ᱯᱷᱟᱠᱟ ᱜᱮᱭᱟ ᱟᱨ ᱚᱱᱟ ᱪᱮᱫ ᱚᱱᱟ ᱠᱟᱹᱴᱤᱡ ᱠᱟᱹᱴᱤᱡ ᱱᱮᱛᱟᱨ ᱪᱮᱫ ᱜᱟᱡᱟᱲ ᱠᱚ ᱦᱮᱡ ᱟᱠᱟᱱᱟ ᱚᱱᱟ ᱠᱚᱜᱮ ᱜᱟᱡᱟᱲᱚᱜ ᱠᱟᱱᱟ᱾
ᱦᱮᱸ
ᱦᱮᱸ ᱟᱨ ᱚᱱᱠᱟ ᱮᱴᱟᱜ ᱠᱤᱪᱷᱩ ᱜᱟᱡᱟᱲ ᱥᱮ ᱱᱚᱝᱼᱠᱟ ᱡᱚᱱᱛᱩ ᱠᱚᱫᱚ ᱵᱟᱪᱩᱜ ᱠᱚᱣᱟ ᱟᱞᱮ ᱥᱮᱫ ᱫᱚ ᱩᱱᱠᱩ ᱠᱟᱹᱴᱤᱡ ᱠᱟᱹᱴᱤᱡ ᱡᱚᱱᱛᱩ ᱠᱚ, ᱩᱱᱠᱩ ᱛᱩᱭᱩ ᱠᱚ ᱦᱟᱰᱜᱟᱨ ᱠᱚ ᱱᱩᱠᱩ᱾ ᱠᱷᱤᱠᱲᱤ ᱠᱚ ᱠᱩᱞᱟᱹᱭ ᱠᱚ ᱱᱩᱠᱩ ᱠᱚᱜᱮ ᱢᱮᱱᱟᱜ ᱠᱚᱣᱟ᱾
ᱵᱟᱯᱮ ᱥᱟᱵ ᱠᱚᱜᱮᱭᱟ ᱠᱩᱞᱟᱹᱭ ᱠᱚ?
ᱦᱮᱸ ᱟᱹᱰᱤ ᱜᱮᱞᱮ ᱞᱟᱜᱟ ᱵᱟᱲᱟ ᱠᱚᱣᱟ ᱢᱮᱱᱠᱷᱟᱱ ᱥᱟᱵ ᱫᱚᱞᱮ ᱥᱟ ᱥᱟᱵ ᱠᱚᱜᱮ ᱥᱮᱸᱫᱽᱨᱟ ᱠᱚ ᱪᱟᱞᱟᱜ ᱜᱮᱭᱟᱞᱮ᱾
ᱦᱮᱸ
ᱟᱫᱚᱞᱤᱧ ᱢᱮᱱᱫᱟ ᱛᱟᱦᱚᱞᱮ ᱛᱮᱦᱮᱧ ᱫᱚ ᱱᱚᱰᱮ ᱫᱷᱟᱹᱵᱤᱡ ᱜᱮᱞᱟᱝ ᱜᱟᱞ ᱢᱟᱨᱟᱣᱟ ᱦᱮᱸ ᱥᱮ?
ᱦᱚᱸ ᱦᱚᱸ ᱴᱷᱤᱠ ᱜᱮᱭᱟ ᱢᱟ᱾
ᱚᱠᱛᱚ ᱠᱚᱦᱚᱸ ᱥᱮᱴᱮᱨᱚᱜ ᱠᱟᱱ ᱛᱟᱞᱟᱝᱼᱟ ᱦᱮᱸ ᱥᱮ ᱾
ᱚᱠᱛᱚ ᱦᱚᱸ ᱠᱷᱟᱴᱚ ᱜᱮᱭᱟ᱾
ᱦᱮᱸᱻ
ᱦᱩᱸ ᱟᱨᱚᱼᱼ